ᱟᱨ ᱦᱚᱜᱼᱚᱭ ᱡᱟᱸᱦᱟ ᱥᱟᱱᱛᱟᱲᱤ ᱟᱵᱚᱣᱟᱜ ᱡᱟᱱᱟᱢ ᱟᱲᱟᱝ ᱚᱱᱟ ᱢᱟ ᱟᱢ ᱦᱚᱢ ᱪᱮᱫ ᱟᱠᱟᱵᱫ ᱜᱮᱛᱟ ᱵᱚᱱᱟ ᱟᱨ ᱵᱟᱹᱠᱤ ᱠᱚ ᱟᱹᱣᱨᱤ ᱵᱚᱱ ᱟᱹᱜᱩ ᱫᱟᱲᱮᱭᱟᱜᱼᱟ ᱟᱨ ᱞᱟᱹᱜᱩ ᱦᱚᱪᱚ ᱫᱟᱲᱮᱭᱟᱜᱼᱟ ᱟᱨ ᱟᱹᱛᱳ ᱠᱚᱨᱮ ᱦᱚᱸ ᱛᱤᱱᱟᱹᱜ ᱜᱟᱱ ᱠᱚ ᱵᱟᱰᱟᱭᱟ ᱟᱨ ᱱᱚᱣᱟ ᱟᱲᱟᱝ ᱟᱵᱚ ᱡᱟᱱᱟᱢ ᱟᱲᱟᱝ ᱪᱤᱠᱟᱹᱛᱮ ᱡᱷᱚᱛᱚ ᱴᱷᱮᱱ ᱵᱚᱱ ᱥᱮᱴᱮᱨ ᱫᱟᱲᱮᱭᱟᱜᱼᱟ ᱥᱮ ᱵᱚᱱ ᱪᱟᱨᱪᱟᱣ ᱫᱟᱲᱮᱭᱟᱜᱼᱟ ᱥᱮ ᱵᱚᱱ ᱥᱮᱲᱟ ᱫᱟᱲᱮᱭᱟᱜᱼᱟ ᱱᱚᱣᱟ ᱪᱮᱫ ᱫᱤᱥ ᱦᱩᱸᱫᱤᱥ ᱮᱢ ᱮᱢᱟ ᱠᱚᱣᱟ ᱟᱵᱚ ᱫᱤᱥᱚᱢ ᱦᱚᱲ ᱠᱚ
ᱦᱳᱭ ᱱᱚᱣᱟ ᱟᱵᱚᱣᱟᱜ ᱡᱟᱱᱟᱢ ᱟᱲᱟᱝ ᱠᱟᱱᱟ ᱱᱤᱛᱚᱜ ᱦᱚᱸᱛᱚ ᱥᱚᱨᱠᱟᱨᱤ ᱵᱷᱟᱵᱽ ᱛᱮᱢᱟ ᱩᱱᱟᱹᱝ ᱴᱟᱜ ᱵᱟᱝ ᱵᱚᱱ ᱠᱷᱩᱞᱟᱹᱣ ᱫᱟᱲᱮᱭᱟᱜ ᱠᱟᱱᱟ ᱤᱥᱠᱩᱞ ᱡᱮ ᱤᱥᱠᱩᱞ ᱨᱮ ᱡᱷᱚᱛᱚ ᱠᱚ ᱦᱤᱡᱩᱜ ᱛᱮᱵᱚᱱ ᱥᱮᱬᱟ ᱦᱚᱪᱚ ᱠᱚᱣᱟ ᱠᱷᱩᱞᱟᱹᱣ ᱟᱠᱟᱱ ᱨᱮᱦᱚᱸ ᱦᱟᱸᱰᱮ ᱦᱟᱸᱰᱮ ᱠᱷᱩᱞᱟᱹᱣ ᱠᱟᱱᱟ ᱢᱮᱱᱠᱷᱟᱱ ᱨᱮᱱ ᱪᱤᱠᱟᱹᱛᱮ ᱟᱨᱦᱚᱸ ᱵᱚᱱ ᱪᱮᱫ ᱦᱚᱪᱚ ᱠᱟᱛᱮᱫ ᱩᱱᱠᱩ ᱞᱟᱦᱟ ᱥᱮᱫ ᱨᱮ ᱟᱵᱚᱣᱟᱜ ᱵᱷᱟᱥᱟ ᱵᱚᱱ ᱪᱚᱨᱪᱟ ᱫᱟᱲᱮᱭᱟᱜᱼᱟ ᱡᱷᱚᱛᱚ ᱡᱟᱭᱜᱟ ᱨᱮ ᱚᱝᱠᱟ ᱛᱮᱠᱷᱟᱱᱞᱤᱧ ᱢᱚᱱᱮᱭᱟ ᱟᱵᱚ ᱡᱟᱦᱟᱸᱭ ᱠᱚ ᱵᱟᱲᱟᱭ ᱢᱮᱱᱟᱜ ᱛᱟᱵᱚᱱᱟ ᱩᱱᱠᱩ ᱠᱚᱜᱮ ᱩᱫᱽᱫᱳᱜᱽ ᱵᱚ ᱦᱟᱛᱟᱣ ᱠᱟᱛᱮᱫ ᱱᱚᱣᱟ ᱠᱚᱫᱚ ᱵᱟᱹᱭ ᱵᱟᱹᱭ ᱛᱮ ᱚᱝᱠᱟ ᱟᱛᱩ ᱠᱚᱨᱮᱜ ᱜᱮ ᱞᱟᱹᱭ ᱵᱟᱲᱟ ᱟᱠᱚ ᱠᱷᱟᱱ ᱪᱚᱨᱪᱟ ᱵᱟᱲᱟ ᱟᱠᱚ ᱠᱷᱟᱱ ᱫᱚ ᱢᱤᱴᱤᱱ ᱟᱠᱟᱫ ᱛᱮ ᱵᱟᱻ ᱟ ᱫᱩᱲᱩᱵ ᱡᱚᱯᱲᱟᱣ ᱠᱟᱛᱮ ᱱᱚᱣᱟ ᱠᱚ ᱤᱫᱤ ᱠᱟᱛᱮ ᱪᱚᱨᱪᱟ ᱞᱮᱠᱷᱟᱱ ᱜᱮ ᱛᱮᱠᱚ ᱪᱮᱫ ᱫᱟᱲᱮᱭᱟᱜᱼᱟ ᱢᱮᱱᱛᱮᱫ ᱤᱧ ᱢᱚᱱᱮᱭᱟ
ᱜᱚᱝᱠᱮ ᱵᱟᱝ ᱨᱮᱦᱚᱸ ᱚᱞᱪᱤᱠᱤ ᱫᱚ ᱮᱢᱚᱱ ᱢᱤᱫ ᱴᱟᱝ ᱞᱤᱯᱤ ᱠᱟᱱ ᱛᱟᱵᱚᱱᱟ ᱥᱮ ᱟᱠᱠᱷᱚᱨ ᱠᱟᱱᱟ ᱥᱚᱯᱛᱟ ᱨᱮ ᱡᱩᱫᱤ ᱢᱤᱫ ᱫᱟᱱ ᱠᱟᱛᱮᱫ ᱵᱚᱱ ᱮᱢ ᱫᱟᱲᱮᱭᱟ ᱠᱚᱣᱟ ᱥᱚᱢᱚᱭ ᱥᱮ ᱵᱟᱨ ᱥᱤᱧ ᱠᱟᱛᱮᱫ ᱤᱱᱟᱹ ᱨᱮᱦᱚᱸ ᱟᱢᱫᱟ ᱠᱚ ᱥᱮᱬᱟᱭᱟ ᱟᱨ ᱟᱵᱚ ᱡᱟᱦᱟᱸᱱᱟᱜ ᱦᱚᱸᱜᱼᱚᱭ ᱡᱟᱦᱟᱸᱱᱟᱜ ᱚᱞ ᱪᱤᱠᱤ ᱤᱫᱤ ᱠᱟᱛᱮᱫ ᱵᱚᱱ ᱡᱟᱦᱟᱸᱱᱟᱜ ᱦᱚᱠ ᱟᱹᱭᱫᱟᱹᱨ ᱵᱚᱱ ᱧᱟᱢ ᱞᱟᱹᱜᱤᱫᱚᱜᱼᱟ ᱠᱤᱱᱛᱩ ᱟᱵᱚ ᱥᱚᱞᱦᱮ ᱛᱮᱜᱮ ᱵᱟᱝ ᱠᱚ ᱮᱢᱟ ᱵᱚᱱᱟ
ᱦᱳᱭ ᱟᱫᱚ ᱵᱟᱝᱵᱚᱱ ᱵᱟᱲᱟᱭᱟ ᱟᱵᱚᱣᱟᱜ ᱡᱟᱱᱟᱢ ᱦᱳᱭ ᱜᱚᱝᱠᱮ ᱟᱵᱚᱣᱟᱜ ᱡᱟᱱᱟᱢ ᱟᱲᱟᱝ ᱜᱮᱻ ᱡᱷᱚᱛᱚ ᱦᱚᱲ ᱵᱟᱝᱠᱚ ᱵᱟᱲᱟᱭ ᱠᱷᱟᱱ ᱩᱱ ᱥᱚᱢᱚᱭ ᱜᱮᱛᱚ ᱠᱷᱚᱡᱚᱜ ᱨᱮᱦᱚᱸ ᱵᱚᱱ ᱵᱟᱠᱚ ᱮᱢᱟ ᱵᱚᱱᱟ ᱡᱮ ᱡᱩᱫᱤ ᱠᱚ ᱠᱩᱞᱤ ᱵᱚᱱᱟ ᱡᱮ ᱪᱮᱫ ᱞᱮᱠᱟᱯᱮ ᱚᱞᱟ ᱥᱮ ᱪᱮᱫ ᱞᱮᱠᱟ ᱯᱮ ᱨᱚᱲᱟ ᱚᱱᱟ ᱠᱚ ᱠᱩᱞᱤ ᱵᱚᱱᱟ ᱛᱚᱠᱷᱚᱱ ᱚᱞ ᱦᱚᱲ ᱜᱮ ᱥᱮ ᱚᱱᱟ ᱯᱟᱲᱦᱟᱣ ᱦᱚᱲ ᱜᱮ ᱟᱹᱰᱤᱜᱟᱱ ᱠᱚ ᱠᱚᱢᱚᱜ ᱛᱟᱵᱚᱱᱟ
ᱜᱚᱝᱠᱮ ᱚᱱᱟ ᱢᱟ ᱦᱮᱸᱜᱮ ᱱᱚᱛᱮ ᱢᱟ ᱟᱞᱮ ᱥᱮᱫ ᱢᱟ ᱡᱚᱛᱚ ᱯᱟᱲᱦᱟᱣ ᱦᱚᱲ ᱦᱚᱸ ᱢᱮᱱᱟᱜ ᱠᱚᱣᱟ ᱟᱨ ᱢᱟᱪᱮᱫ ᱟᱪᱮᱫ ᱠᱚ ᱢᱮᱱᱟᱜ ᱠᱚᱣᱟ ᱤᱥᱠᱩᱞ ᱢᱮᱱᱟᱜᱼᱟ ᱛᱚ ᱢᱟᱪᱮᱫ ᱢᱮᱱᱟᱜ ᱠᱚᱠᱷᱟᱱ ᱚᱸᱰᱮ ᱢᱟᱪᱮᱫ ᱵᱟᱹᱱᱩᱜ ᱠᱚᱣᱟ᱾
ᱦᱩᱸ ᱦᱩᱸ
ᱟᱨ ᱢᱟᱪᱮᱫ ᱢᱮᱱᱟᱜ ᱠᱷᱟᱱ ᱟᱨ ᱟᱪᱮᱫ ᱵᱟᱹᱱᱩᱜ ᱠᱚᱣᱟ ᱦᱚᱸᱜᱼᱚ ᱱᱚᱝᱠᱟᱱ ᱟᱱᱟᱴ ᱠᱚ ᱟᱛᱮ ᱪᱟᱞᱟᱣ ᱦᱩᱭᱩᱜ ᱠᱟᱱᱟ᱾ ᱱᱤᱛᱳᱜ ᱢᱟᱛᱚ ᱡᱩᱫᱤ ᱟᱵᱚ ᱵᱚᱱ ᱡᱩᱢᱤᱫᱚᱜᱼᱟ ᱛᱟᱦᱚᱞᱮ ᱡᱩᱢᱤᱫ ᱞᱟᱹᱜᱤᱫ ᱠᱚᱨᱛᱮ ᱜᱮᱞᱮ ᱟᱵᱚ ᱥᱮᱪᱮᱫ ᱚᱵᱚᱥᱥᱳᱭ ᱞᱟᱹᱠᱛᱤᱭᱟᱵᱚᱱ ᱠᱟᱱᱟᱺ
ᱮᱠᱫᱚᱢ
ᱟᱨ ᱡᱟᱱᱟᱢ ᱟᱲᱟᱝ ᱛᱮ ᱵᱮᱜᱚᱨ ᱥᱮᱪᱮᱫ ᱫᱚ ᱮᱴᱟᱜ ᱟᱲᱟᱝ ᱛᱮᱫᱚ ᱟᱹᱰᱤ ᱟᱱᱟᱴ ᱜᱮ ᱦᱤᱡᱩᱜ ᱠᱟᱱᱟ᱾
ᱦᱩᱸ ᱦᱩᱸ
ᱪᱮᱜᱠᱟ ᱜᱚᱝᱠᱮ ᱟᱵᱚ ᱫᱚ ᱯᱳᱭᱞᱳ ᱠᱷᱚᱱ ᱜᱮ ᱡᱟᱱᱟᱢ ᱠᱷᱚᱱ ᱜᱮ ᱟᱵᱚ ᱡᱟᱱᱟᱢ ᱟᱲᱟᱝ ᱛᱮᱵᱚᱱ ᱨᱚᱲ ᱫᱟ ᱟᱫᱚ ᱡᱚᱠᱷᱚᱱ ᱡᱚᱠᱷᱚᱱ ᱜᱮ ᱮᱴᱟᱜ ᱯᱟᱹᱨᱥᱤ ᱛᱮᱵᱚᱱ ᱥᱮ ᱪᱮᱫᱚᱜᱼᱟ ᱛᱚᱠᱷᱚᱱ ᱫᱚ ᱠᱤᱱᱛᱩ ᱟᱹᱰᱤ ᱦᱚᱲᱜᱮ ᱵᱟᱝᱠᱚ ᱵᱩᱡᱽ ᱫᱟᱲᱮᱭᱟᱜᱼᱟ᱾
ᱦᱳᱭ ᱟᱹᱰᱤ ᱜᱟᱱ ᱱᱟᱣᱟ ᱡᱩᱴᱤᱞ ᱡᱩᱴᱤᱞ ᱡᱟᱦᱟᱸ ᱟᱹᱲᱟᱹ ᱠᱚ ᱢᱮᱱᱟᱜ ᱟᱠᱟᱜᱼᱟ ᱚᱱᱟ ᱠᱚᱫᱚ ᱵᱩᱡᱽ ᱛᱮ ᱠᱟᱹᱡ ᱥᱚᱢᱚᱭ ᱞᱟᱜᱟᱜ ᱠᱟᱱᱟ ᱟᱨ ᱵᱟᱝᱠᱷᱟᱱ ᱚᱱᱟ ᱫᱚ ᱱᱤᱡᱮ ᱱᱤᱡᱮ ᱛᱮᱫᱚ ᱵᱟᱝ ᱠᱚ ᱵᱩᱡᱽ ᱫᱟᱲᱮᱭᱟᱜ ᱠᱟᱱᱟ ᱡᱟᱦᱟᱸᱭ ᱠᱟᱹᱡ ᱜᱤᱫᱽᱨᱟᱹ ᱯᱳᱭᱞᱳ ᱠᱷᱚᱱ ᱵᱚᱱ ᱥᱮᱬᱟ ᱟᱠᱚ ᱠᱟᱱᱟ ᱥᱮᱬᱟᱭᱮᱜ ᱟᱠᱚ ᱩᱝᱠᱩ ᱠᱚᱫᱚ ᱟᱹᱰᱤ ᱡᱳᱨ ᱟᱱᱟᱴ ᱦᱮᱡ ᱟᱠᱚ ᱠᱟᱱᱟ᱾
ᱠᱟᱹᱴᱤᱡ ᱜᱤᱫᱽᱨᱟᱹ ᱜᱚᱝᱠᱮ ᱟᱫᱚ ᱟᱱᱟᱴ ᱠᱷᱟᱹᱛᱤᱨ ᱟᱫᱚ ᱩᱱᱠᱩ ᱜᱤᱫᱽᱨᱟᱹ ᱪᱟᱯ ᱥᱨᱤᱥᱴᱤᱭᱟᱠᱚ ᱠᱟᱱᱟ ᱢᱟᱱᱚᱥᱤᱠ ᱟᱨ ᱚᱞᱚᱜ ᱯᱟᱲᱦᱟᱜ ᱫᱚ ᱜᱚᱝᱠᱮ ᱮᱢᱚᱱ ᱡᱤᱱᱤᱥ ᱠᱟᱱᱟ ᱡᱮ ᱪᱟᱯ ᱠᱟᱛᱮ ᱢᱟ ᱵᱟᱝ ᱦᱩᱭᱩᱜᱼᱟ ᱩᱱᱤ ᱚᱱᱟ ᱥᱤᱵᱤᱞ ᱥᱚᱲᱚᱢᱮ ᱧᱟᱢ ᱢᱟ ᱛᱚᱵᱮᱱᱟ ᱦᱩᱭᱩᱜᱼᱟ᱾
ᱵᱩᱡᱽ ᱫᱟᱲᱮᱭᱟᱜ ᱢᱟᱭ ᱤᱱᱟᱹ ᱠᱷᱟᱱ ᱜᱮ ᱦᱩᱭᱩᱜᱼᱟ᱾
ᱩᱱᱤ ᱚᱱᱟ ᱢᱟᱱᱮ ᱥᱤᱵᱤᱞ ᱥᱚᱲᱚᱢ ᱢᱟᱱᱮ ᱥᱮᱬᱟ ᱨᱮᱱᱟᱜ ᱦᱚᱸ ᱩᱭᱦᱟᱹᱨ ᱦᱤᱡᱩᱜ ᱛᱟᱭᱢᱟ ᱟᱫᱚ ᱩᱱᱠᱩ ᱫᱚ ᱠᱚᱪ ᱵᱟᱹᱲᱛᱤ ᱠᱚ ᱪᱟᱯᱚᱜ ᱠᱟᱱ ᱛᱮ ᱟᱫᱚ ᱠᱚ ᱞᱟᱹᱭᱟ ᱤᱧᱫᱚ ᱵᱟᱹᱧ ᱯᱟᱲᱦᱟᱜᱼᱟ ᱵᱳᱭ ᱜᱮ ᱟᱨ ᱟᱵᱚ ᱡᱟᱱᱟᱢ ᱟᱲᱟᱝ ᱛᱮ ᱦᱚᱭᱛᱳ ᱵᱚ ᱥᱮᱪᱮᱫ ᱞᱮᱱᱠᱷᱟᱱ ᱚᱱᱟ ᱫᱚ ᱵᱟᱝ ᱦᱩᱭ ᱠᱚᱜᱼᱟ ᱟᱹᱰᱤ ᱟᱞᱜᱟ ᱛᱮᱠᱚ ᱵᱩᱡᱽ ᱠᱮᱭᱟ ᱚᱱᱟ ᱨᱮᱱᱟᱜ ᱥᱤᱵᱤᱞ ᱛᱮᱫ ᱠᱚ ᱧᱟᱢ ᱠᱮᱭᱟ ᱟᱫᱚ ᱚᱱᱟ ᱵᱟᱝ ᱦᱩᱭᱩᱜ ᱠᱟᱱᱛᱮ ᱟᱱᱟᱴ ᱡᱟᱹᱱᱤᱡ ᱦᱤᱡᱩᱜ ᱠᱟᱱ ᱛᱟᱵᱚᱱᱟ ᱟᱨ ᱟᱵᱚ ᱡᱩᱫᱤ ᱵᱟᱵᱚᱱ ᱥᱮᱪᱮᱫᱚᱜᱼᱟ ᱡᱩᱢᱤᱫ ᱦᱚᱸ ᱠᱟᱹᱴᱤᱡ ᱵᱟᱝ ᱦᱤᱡᱩᱜ ᱜᱮᱭᱟ
ᱦᱳᱭ ᱦᱳᱭ
ᱟᱞᱮ ᱢᱟᱛᱚ ᱤᱭᱩᱱᱤᱵᱷᱟᱨᱥᱤ ᱴᱤᱨᱮ ᱦᱚᱸᱜᱼᱚᱭ ᱢᱤᱭᱩᱡᱤᱠ ᱵᱟᱵᱚᱛᱞᱮ ᱞᱟᱹᱭᱮᱫ ᱜᱮᱭᱟ ᱟᱨᱞᱮ ᱫᱟᱹᱵᱤ ᱥᱟᱠᱟᱢ ᱠᱚᱞᱮ ᱮᱢ ᱠᱟᱜ ᱠᱚᱜᱮᱭᱟ ᱡᱮ ᱢᱤᱭᱩᱡᱤᱠ ᱦᱚᱸ ᱫᱟᱨᱟᱭ ᱛᱮᱦᱚᱸ ᱮᱢᱮ ᱦᱩᱭᱩᱜ ᱢᱟ ᱯᱤᱡᱤ ᱠᱚᱞᱮ ᱦᱚᱸ ᱠᱚᱨᱟᱣ ᱤᱫᱤ ᱠᱮᱫᱟ ᱢᱤᱭᱩᱡᱤᱠ ᱛᱮ ᱥᱟᱱᱛᱟᱞᱤ ᱢᱤᱭᱩᱡᱤᱠ ᱛᱮ
ᱦᱳᱭ
ᱡᱟᱛᱮ ᱮᱢᱱᱤ ᱛᱮᱜᱮ ᱟᱵᱚᱣᱟᱜ ᱦᱚᱸ ᱦᱚᱸᱜᱼᱚᱭ ᱡᱟᱦᱟᱸ ᱥᱟᱱᱛᱟᱲᱤ ᱞᱟᱠᱪᱟᱨ ᱮᱱᱮᱡ ᱥᱮᱨᱮᱧ ᱠᱚ ᱫᱤᱱ ᱫᱤᱱ ᱛᱮᱢᱟ ᱟᱫᱚᱜ ᱠᱟᱱ ᱛᱟᱦᱞᱮ ᱱᱚᱣᱟ ᱦᱚᱸ ᱥᱮᱪᱮᱫ ᱵᱟᱠᱷᱨᱟ ᱛᱮ ᱚᱱᱠᱟ ᱱᱟᱜ ᱩᱭᱦᱟᱹᱨᱟ ᱵᱷᱟᱵᱱᱟ ᱠᱚ ᱟᱵᱚᱨᱮᱱ ᱠᱩᱲᱤ ᱠᱚᱠᱚ ᱛᱮᱭᱟᱨ ᱠᱟᱫᱟ
ᱛᱟᱞᱞᱮ ᱱᱚᱣᱟ ᱦᱚᱸ ᱞᱟᱹᱠᱛᱟᱱ ᱜᱮ ᱠᱟᱱᱟ ᱥᱮ ᱥᱚᱨᱠᱟᱨ ᱜᱮ ᱠᱟᱱᱟ
ᱦᱩᱸ ᱦᱩᱸ ᱮᱠᱫᱚᱢ ᱫᱷ
ᱵᱟᱝᱠᱷᱟᱱ ᱛᱟᱭᱚᱢ ᱫᱟᱨᱟᱢ ᱫᱟᱜ ᱟᱫ ᱠᱟᱱᱟ ᱥᱮ ᱪᱮᱫᱟᱜ ᱵᱟᱝᱢᱟ ᱱᱮᱛᱟᱨ ᱫᱚ ᱡᱩᱫᱤ ᱮᱱᱮᱡ ᱮᱢ ᱧᱟᱢᱮᱠᱷᱟᱱ ᱫᱚᱝ ᱮᱱᱮᱡ ᱥᱮ ᱫᱚᱝ ᱮᱱᱮᱡ ᱨᱮᱜᱮ ᱵᱟᱯᱞᱟ ᱵᱤᱦᱟᱹᱨᱮ ᱨᱩᱨᱩ ᱠᱚ ᱵᱟᱠᱚ ᱧᱟᱢᱚᱜ ᱟᱨ ᱨᱩᱜ ᱧᱟᱢ ᱞᱮᱠᱷᱟᱱ ᱮᱱᱮᱡ ᱠᱚ ᱵᱟᱝ ᱠᱚ ᱧᱟᱢᱚᱜᱼᱟ ᱟᱫᱚ ᱱᱚᱣᱟ ᱵᱟᱠᱷᱨᱟ ᱵᱟᱠᱷᱨᱟᱛᱮ ᱜᱚᱢᱠᱮ ᱪᱮᱫ ᱞᱮᱠᱟᱱ ᱥᱟᱸᱫᱮᱥ ᱮᱢ ᱠᱚᱛᱟ ᱵᱚᱱᱟᱢ
ᱟᱫᱚ ᱱᱤᱛᱚᱝ ᱵᱟᱹᱭ ᱵᱟᱹᱭᱛᱮ ᱦᱳᱭ ᱟᱸᱡᱚᱢᱚᱜ ᱠᱟᱱᱟ
ᱦᱮᱸ ᱜᱚᱝᱠᱮ ᱧᱟᱢᱚᱜ ᱠᱟᱱᱟ ᱱᱤᱛᱚᱜ ᱵᱟᱹᱭ ᱵᱟᱹᱭᱛᱮ
ᱦᱚᱭ ᱵᱟᱹᱭ ᱵᱟᱹᱭᱛᱮ ᱱᱚᱜᱼᱚᱭ ᱡᱩᱜᱽ ᱠᱚ ᱯᱟᱞᱴᱟᱣ ᱦᱮᱡ ᱮᱱ ᱛᱟᱵᱚᱱᱟ ᱛᱚ ᱱᱤᱛᱚᱜ ᱨᱮᱱ ᱡᱟᱦᱟᱸᱭ ᱢᱟᱹᱭ ᱵᱟᱹᱵᱩ ᱛᱟᱠᱚ ᱠᱚ ᱥᱮ ᱡᱩᱣᱟᱹᱱ ᱠᱚ ᱚᱱᱟ ᱟᱨ ᱰᱤᱡᱮ ᱦᱮᱡ ᱮ ᱟᱠᱟᱱ ᱠᱷᱟᱹᱛᱤᱨ ᱱᱤᱛᱚᱜ ᱫᱚ ᱮᱴᱟᱜ ᱥᱮᱱ ᱜᱮ ᱜᱚᱦᱚᱲᱮᱫ ᱠᱚᱛᱮ ᱱᱚᱝᱠᱟ ᱦᱩᱸ ᱞᱟ ᱞᱟᱜᱽᱲᱮ ᱮᱱᱮᱡ ᱥᱮ ᱫᱚᱝ ᱮᱱᱮᱡ ᱨᱮ ᱩᱱᱟᱹᱜ ᱢᱚᱱ ᱵᱟᱠᱚ ᱞᱟᱜᱟᱣᱮᱫᱼᱟ ᱡᱮ ᱟᱨ ᱴᱟᱢᱟᱠ ᱨᱩ ᱠᱚ ᱩᱱᱟᱹᱜ ᱡᱚᱛᱚ ᱦᱚᱲ ᱵᱟᱝᱠᱚ ᱵᱟᱲᱟᱭ ᱛᱮᱜᱮ ᱨᱩ ᱥᱮᱫ ᱦᱚᱸ ᱵᱟᱝᱠᱚ ᱤᱱᱴᱟᱨᱮᱥᱴ ᱵᱟᱠᱚ ᱞᱟᱜᱟᱣᱮᱫᱼᱟ ᱚᱱᱼᱚ ᱱᱚᱝᱠᱟ ᱛᱮᱜᱮ ᱟᱵᱚ ᱫᱚ ᱵᱟᱹᱭ ᱵᱟᱹᱭᱛᱮ ᱱᱚᱣᱟ ᱫᱚ ᱞᱚᱴᱚᱢ ᱤᱫᱤᱜ ᱠᱟᱱ ᱛᱟᱵᱚᱣᱟ ᱟᱹᱰᱤ ᱜᱟᱱ ᱡᱟᱭᱜᱟ ᱨᱮ ᱚᱱᱠᱟ ᱦᱩᱭᱩᱜ ᱠᱟᱱ ᱜᱮᱭᱟ ᱡᱟᱦᱟᱸᱨᱮ ᱵᱤᱦᱟᱹ ᱵᱟᱯᱞᱟ ᱦᱩᱭᱩᱜᱼᱟ ᱵᱮᱥᱤᱨ ᱵᱷᱟᱜᱽ ᱤᱧ ᱧᱮᱞᱮᱫᱼᱟ ᱱᱚᱣᱟ ᱵᱚᱠᱥ ᱛᱮᱜᱮ ᱮᱱᱮᱡ ᱠᱚ ᱠᱩᱥᱤᱭᱟᱜ ᱠᱟᱱᱟ ᱱᱚᱣᱟ ᱛᱩᱢᱫᱟᱜ ᱴᱟᱢᱟᱠ ᱡᱮ ᱨᱩ ᱠᱟᱛᱮᱱ ᱚᱱᱠᱟ ᱫᱚ ᱩᱱᱟᱹᱜ ᱫᱚ ᱵᱟᱠᱚ ᱠᱩᱥᱤᱭᱟᱜ ᱠᱟᱱᱟ ᱮᱱᱮᱡ ᱫᱚᱠᱚ ᱮᱱᱮᱡᱼᱟ ᱢᱤᱫ ᱱᱚᱰᱮᱠ ᱜᱮᱭᱟ ᱚᱱᱠᱟ ᱛᱮᱫᱚ
ᱜᱚᱢᱠᱮ ᱦᱚᱸᱜᱼᱚᱭ ᱡᱟᱦᱟᱸ ᱮᱱᱮᱡ ᱥᱮᱨᱮᱧ ᱟᱵᱚᱣᱟᱜ ᱥᱟᱶᱛᱟ ᱨᱮᱱᱟᱜ ᱱᱚᱣᱟ ᱢᱟ ᱡᱚᱛᱚ ᱠᱟᱹᱢᱤ ᱠᱟᱹᱥᱱᱤ ᱜᱮ ᱢᱮᱱᱟᱜᱼᱟ ᱵᱟᱯᱞᱟ ᱨᱮᱦᱚᱸ ᱛᱤᱱᱟᱹᱜ ᱜᱟᱱ ᱠᱟᱹᱢᱤ ᱢᱮᱱᱟᱜᱼᱟ ᱥᱟᱥᱟᱝ ᱨᱤᱫ ᱠᱷᱚᱱ ᱚᱡᱚᱜ ᱡᱚᱯᱟᱜ ᱦᱟᱹᱵᱤᱡ ᱡᱷᱚᱛᱚ ᱨᱮᱱᱟᱜ ᱜᱮ ᱮᱱᱮᱡ ᱥᱮᱨᱮᱧ ᱢᱟ ᱢᱮ ᱚᱱᱟ ᱠᱚ ᱛᱤᱱᱟᱹᱜ ᱜᱟᱱ ᱪᱟᱨᱪᱟᱜ ᱠᱟᱱᱟ ᱟᱯᱮᱥᱮᱫ
ᱦᱳᱭ ᱱᱚᱣᱟ ᱠᱚᱫᱚ ᱯᱩᱭᱞᱩ ᱠᱷᱚᱱᱟᱜ ᱜᱮ ᱪᱮᱫ ᱞᱮᱠᱟ
ᱮᱱᱮᱡ ᱥᱮ ᱚᱱᱟ ᱠᱚ ᱥᱮᱨᱮᱧ ᱠᱚ ᱟᱸᱡᱚᱢᱚᱜ ᱠᱟᱱ ᱜᱮᱭᱟ ᱥᱮ ᱵᱟᱝ ᱥᱮ ᱵᱟᱝ ᱠᱚ ᱮᱱᱮᱡ
ᱦᱚᱸ ᱦᱚᱸ ᱦᱚᱸ ᱥᱮᱨᱮᱧ ᱜᱮᱭᱟ ᱠᱚ ᱚᱱᱟ ᱠᱚᱜᱮ ᱠᱚ ᱥᱮᱨᱮᱧ ᱜᱮᱭᱟ ᱥᱮᱨᱮᱧ ᱜᱮᱭᱟ ᱠᱚ ᱟᱫᱚ ᱱᱤᱛᱚᱜ ᱢᱟ ᱩᱱᱟᱹᱜ ᱵᱟᱲᱟᱭ ᱵᱟᱹᱱᱩᱜ ᱟᱠᱟᱫ ᱛᱚ ᱟᱫᱚ ᱟᱹᱞᱤᱧ ᱫᱚ ᱚᱱᱠᱟ ᱫᱚ ᱵᱟᱹᱞᱤᱧ ᱥᱮᱨᱮᱧ ᱟᱠᱟᱫᱼᱟ ᱥᱮᱨᱮᱧ ᱠᱚᱫᱚ
ᱡᱟᱭᱦᱳᱠ ᱚᱱᱟ ᱫᱚ ᱦᱮᱸᱜᱮ ᱢᱟᱱᱮ ᱪᱟᱨ ᱪᱟᱜᱠᱟᱱ ᱠᱚ ᱥᱮᱬᱟ ᱤᱫᱤᱭᱟ ᱟ ᱵᱟᱝᱠᱚ ᱥᱮᱨᱮᱧᱟ ᱚᱠᱚᱭ ᱦᱟᱛᱮᱢ ᱥᱮᱬᱟᱭᱟ ᱚᱠᱚᱭ ᱴᱷᱮᱱᱮᱢ ᱥᱮᱬᱟᱭᱟ
ᱦᱳᱭ ᱦᱳᱭ ᱦᱳᱭ ᱪᱚᱨᱪᱟ ᱫᱚ ᱦᱩᱭᱩᱜ ᱠᱟᱱ ᱜᱮᱭᱟ
ᱦᱮᱸ ᱪᱚᱨᱪᱟ ᱞᱮᱠᱷᱟᱱ ᱫᱚ ᱡᱟᱦᱟᱸᱭ ᱠᱚ ᱟᱹᱰᱤ ᱦᱚᱲᱟᱜ ᱢᱚᱱᱮᱨᱮ ᱨᱟᱹᱥᱠᱟᱹ ᱡᱟᱜᱟᱜᱼᱟ ᱥᱮ ᱵᱮᱨᱮᱫᱚᱜᱼᱟ ᱤᱧᱦᱚᱸ ᱤᱧᱦᱚᱧ ᱥᱮᱨᱮᱧᱟ ᱥᱮ ᱤᱧ ᱦᱟᱯᱮᱱ ᱫᱤᱱᱤᱧ ᱥᱮᱨᱮᱧᱟ ᱛᱚ ᱩᱱ ᱩᱱᱠᱩ ᱠᱚ ᱮᱲᱮ ᱠᱷᱟᱱ ᱩᱱᱠᱩ ᱟᱸᱡᱚᱢ ᱛᱮᱠᱚ ᱥᱮᱞᱮᱫ ᱠᱟᱛᱮ ᱠᱚ ᱥᱮᱨᱮᱧᱟ ᱱᱚᱣᱟ ᱢᱟ ᱞ ᱞᱟᱹᱠᱛᱤ ᱜᱮ ᱦᱩᱭᱩᱜᱼᱟ ᱟᱨ ᱡᱩᱫᱤ ᱱᱟᱣᱟ ᱯᱚᱯᱚᱝᱲᱟ ᱠᱚ ᱚᱛᱷᱚᱪᱚ ᱢᱟᱱᱮ ᱤᱪᱪᱷᱟᱹ ᱢᱮᱱᱟᱜ ᱛᱟᱭᱟ ᱠᱤᱱᱛᱩ ᱚᱠᱟᱨᱮ ᱟᱸᱡᱚᱢ ᱥᱮᱬᱟᱭᱟᱭ ᱚᱱᱟ ᱴᱷᱟᱶ ᱵᱟᱹᱱᱩᱜᱼᱟ ᱛᱚ ᱚᱱᱟ ᱟᱰᱟᱴ ᱦᱤᱡᱩᱜᱼᱟ
ᱦᱮ
ᱟᱨ ᱯᱚᱨᱚᱵᱽ ᱱᱟᱣᱟ ᱫᱚᱝ ᱮᱱᱮᱡ ᱵᱟᱠᱷᱨᱟ ᱛᱮᱫᱚ ᱴᱟᱢᱟᱠ ᱨᱩ ᱵᱟᱝᱠᱚ ᱵᱟᱲᱟᱭᱟ ᱦᱚᱲ ᱥᱮᱨᱮᱧ ᱵᱟᱠᱚ ᱵᱟᱲᱟᱭᱟ ᱟᱫᱚ ᱪᱤᱠᱟᱹᱛᱮ ᱮᱱᱮᱡᱟ ᱚᱱᱟ ᱛᱮᱫᱚ
ᱦᱩᱸ ᱦᱩᱸ ᱚᱱᱟ ᱠᱷᱟᱛᱤᱨ ᱱᱚᱜᱼᱚᱭ ᱢᱟᱭᱤᱠ ᱠᱚ ᱪᱟᱹᱞᱩᱭᱮᱫᱼᱟ ᱚᱱᱟ ᱛᱮᱜᱮ ᱠᱚ ᱮᱱᱮᱡᱮᱜᱼᱟ ᱚᱱᱠᱟ ᱧᱮᱞ ᱟᱠᱟᱱᱟ ᱟᱹᱰᱤ ᱜᱟᱱ ᱡᱟᱭᱜᱟ ᱨᱮ
ᱟᱫᱚ ᱜᱚᱢᱠᱮ ᱦᱚᱸᱜᱼᱚᱭ ᱡᱮ ᱚᱱᱟ ᱫᱚ ᱥᱮᱨᱮᱧ ᱦᱚᱸ ᱥᱟᱹᱛ ᱠᱚᱟ ᱢᱮᱱᱟᱜᱼᱟ ᱨᱩᱣᱟᱹ ᱥᱟᱹᱛ ᱠᱚᱚᱨᱟ ᱢᱮᱱᱟᱜᱼᱟ ᱥᱩᱫᱷᱩ ᱮᱱᱮᱡ ᱞᱮᱠᱷᱟᱱ ᱜᱮ ᱦᱩᱭᱩᱜᱼᱟ
ᱦᱳᱭ ᱦᱳᱭ ᱦᱳᱭ
ᱠᱤᱱᱛᱩ ᱦᱚᱜᱼᱚᱭ ᱜᱚᱢᱠᱮ ᱡᱟᱦᱟᱸ ᱛᱩᱢᱫᱟᱜ ᱴᱟᱢᱟᱠ ᱨᱟᱹᱥᱠᱟᱹ ᱟᱨ ᱚᱱᱟ ᱠᱮᱥᱮᱴ ᱨᱟᱹᱥᱠᱟᱹ ᱟᱹᱰᱤ ᱟᱞᱟᱫᱟ ᱜᱮ
ᱵᱟᱝ ᱦᱮᱸ ᱦᱮᱸ ᱟᱹᱰᱤ ᱟᱞᱟᱫᱟ ᱜᱮᱭᱟ ᱟᱞ ᱟᱞᱟᱫᱟ ᱜᱮ
ᱨᱟᱹᱥᱠᱟᱹ ᱫᱚ ᱡᱟᱹᱱᱤᱡ ᱴᱟᱢᱟᱠ ᱛᱩᱢᱫᱟᱜ ᱨᱟᱹᱥᱠᱟᱹ ᱫᱚ ᱠᱟᱹᱴᱤᱡ ᱡᱟᱹᱥᱛᱤ ᱜᱮ ᱦᱩᱭᱩᱜᱼᱟ
ᱮᱠᱫᱚᱢ ᱮᱠᱫᱚᱢ
ᱦᱟᱹᱱᱠᱩᱣᱟᱜ ᱡᱟᱦᱟᱸ ᱮᱱᱮᱡ ᱫᱚ ᱡᱮᱢᱚᱱ ᱛᱮᱢᱚᱱ ᱦᱚᱲ ᱫᱚ ᱵᱟᱵᱚᱱ ᱦᱤᱞᱟᱹᱣ ᱫᱟᱲᱮᱭᱟᱜᱼᱟ ᱩᱱᱠᱩ ᱡᱟᱦᱟᱸᱭ ᱠᱚ ᱦᱟᱨᱟ ᱟᱠᱟᱱᱟ ᱦᱟᱨᱟ ᱛᱚᱨᱟ ᱠᱚᱲᱟ ᱠᱩᱲᱤ ᱜᱤᱫᱽᱨᱟᱹ ᱜᱮᱠᱚ ᱮᱱᱮᱡ ᱫᱟᱲᱮᱭᱟᱜᱼᱟ᱾ ᱮᱢᱱᱤ ᱡᱮ ᱡᱷᱚᱛᱚ ᱵᱚᱭᱥᱤᱤ ᱦᱚᱲ ᱚᱦᱚᱢ ᱮᱱᱮᱡ
ᱵᱟᱝ ᱵᱟᱝ ᱵᱟᱝ ᱚᱱᱟ ᱛᱮᱫᱚ ᱵᱟᱝᱠᱚ ᱮᱱᱮᱡ ᱫᱟᱲᱮᱭᱟᱜᱼᱟ
ᱡᱮ ᱵᱟᱯᱞᱟᱜ ᱠᱟᱱᱟᱭ ᱢᱟᱱᱮ ᱡᱷᱚᱛᱚ ᱦᱚᱲ ᱜᱮᱠᱚ ᱨᱟᱹᱥᱠᱟᱹᱜᱼᱟ
ᱦᱮᱸ ᱦᱮᱸ
ᱦᱟᱲᱟᱢ ᱵᱩᱲᱦᱤ ᱠᱚ ᱟᱢᱚᱜ ᱠᱟᱱ ᱠᱟᱱᱟ ᱜᱤᱫᱽᱨᱟᱹ ᱦᱟᱹᱵᱤᱡ
ᱦᱳᱭ ᱟᱫᱚ ᱱᱚᱣᱟ ᱠᱚᱫᱚ ᱦᱳᱭ ᱱᱚᱣᱟ ᱠᱚᱫᱚ ᱟᱵᱚ ᱛᱮᱜᱮ ᱵᱟᱧᱪᱟᱣ ᱫᱚᱦᱚ ᱦᱩᱭᱩᱜ ᱛᱟᱵᱚᱱᱟ
ᱦᱮᱸ ᱟᱫᱚ ᱦᱚᱜᱼᱚᱭ ᱡᱮ ᱡᱷᱚᱛᱚ ᱦᱚᱲ ᱜᱮᱵᱚᱱ ᱨᱟᱹᱥᱠᱟᱹᱭᱟ ᱱᱚᱣᱟ ᱫᱚ ᱠᱤᱱᱛᱩ ᱴᱟᱢᱟᱠ ᱛᱩᱢᱫᱟᱜ ᱤᱭᱟᱹᱮ ᱛᱮᱫᱚ ᱵᱟᱝ ᱦᱩᱭᱩᱜᱼᱟ᱾ ᱚᱱᱟ ᱢᱟᱭᱤᱠ ᱛᱮᱫᱚ
ᱦᱩᱸ ᱵᱟᱝ ᱵᱟᱝ
ᱡᱟᱦᱟᱸᱭ ᱢᱟᱱᱮ ᱵᱚᱭᱚᱥ ᱠᱚ ᱜᱟᱯᱟ ᱢᱮᱭᱟᱝ ᱠᱚ ᱜᱩᱡᱩᱜᱼᱟ, ᱩᱱᱠᱩ ᱦᱚᱸ ᱡᱩᱫᱤ ᱨᱟᱹᱥᱠᱟᱹ ᱛᱟᱦᱮᱱ ᱛᱟᱭᱟ ᱴᱟᱢᱟᱠ ᱛᱩᱢᱫᱟᱜ ᱠᱷᱟᱱ ᱵᱟᱨ ᱟᱠᱷᱲᱟ ᱦᱚᱸᱭ ᱮᱱᱮᱡ ᱫᱟᱲᱮᱭᱟᱜᱼᱟ ᱡᱟᱜᱮ ᱫᱟᱲᱭᱟᱜᱼᱟ
ᱦᱳᱭ ᱦᱳᱭ ᱱᱚᱣᱟ ᱢᱟᱹᱭᱩᱠ ᱛᱮᱫᱚ ᱵᱟᱝᱟ ᱵᱟᱭ ᱮᱱᱮᱡ ᱫᱟᱲᱮᱭᱟᱜᱼᱟ
ᱡᱟᱦᱟᱱ ᱠᱩ ᱚᱠᱟ ᱞᱮᱠᱟ ᱪᱚᱠᱚ ᱦᱤᱞᱟᱹᱜᱼᱟ? ᱚᱱᱟ ᱫᱚ ᱵᱟᱵᱚᱱ ᱜᱟᱱᱼᱟᱵᱚ ᱦᱚᱸ᱾
ᱱᱚᱜ ᱱᱚᱣᱟ ᱠᱚ ᱫᱤᱠ ᱧᱮᱞ ᱠᱟᱛᱮᱜ ᱥᱮ ᱪᱤᱱᱛᱟᱹ ᱵᱷᱟᱵᱱᱟ ᱠᱟᱛᱮᱜ ᱮᱠᱮᱱ ᱱᱚᱣᱟ ᱴᱟᱢᱟᱠ ᱛᱮᱜᱮ ᱨᱩ ᱵᱷᱟᱹᱜᱤᱭᱟ ᱱᱟᱯᱟᱭᱟ ᱟᱨ ᱵᱟᱧᱪᱟᱣ ᱦᱚᱸᱵᱚᱱ ᱵᱟᱧᱪᱟᱣ ᱟᱹᱜᱩ ᱫᱟᱲᱮᱭᱟᱜᱼᱟ ᱟᱵᱚ ᱥᱟᱶᱛᱟ ᱨᱮ ᱡᱟᱦᱟᱸ ᱟᱹᱨᱤᱪᱟᱹᱞᱤ ᱨᱮ ᱢᱮᱱᱟᱜ ᱟᱠᱟᱜᱼᱟ
ᱟᱵᱚ ᱟᱨ ᱜᱚᱢᱠᱮ ᱦᱚᱸᱜᱼᱚᱭ ᱡᱮ ᱢᱤᱫᱴᱟᱝ ᱡᱟᱹᱛ ᱵᱟᱧᱪᱟᱣ ᱞᱟᱹᱜᱤᱫ ᱱᱚᱣᱟ ᱢᱤᱫᱴᱟᱝ ᱡᱟᱹᱛ ᱨᱮᱱᱟᱜ ᱢᱤᱫᱴᱟᱝ ᱦᱚᱲᱢᱚ ᱥᱤᱨᱟᱹ ᱠᱟᱱᱟ ᱤᱭᱟᱹ ᱦᱚᱸ ᱱᱚᱣᱟ ᱮᱱᱮᱡ ᱥᱮᱨᱮᱧ ᱦᱚᱸ
ᱟᱢ ᱡᱩᱫᱤ ᱢᱤᱫᱴᱟᱝ ᱡᱟᱹᱛ ᱠᱚᱨᱛᱮ ᱜᱮᱞᱮ ᱛᱤᱱᱟᱹᱜ ᱜᱟᱱ ᱩᱯᱨᱩᱢ ᱛᱟᱦᱮᱱ ᱫᱚᱨᱠᱟᱨ ᱮᱴᱟᱜ ᱡᱟᱹᱛ ᱠᱷᱚᱱ ᱵᱷᱤᱱᱟᱹ ᱫᱚᱨᱠᱟᱨ ᱚᱱᱟ ᱠᱚ ᱡᱩᱫᱤ ᱟᱫᱚᱜ ᱛᱟᱢᱟ ᱟᱫᱚ ᱢᱤᱫ ᱫᱤᱱ ᱵᱟᱢ ᱞᱮᱠᱷᱷᱟ ᱮᱴᱟᱜ ᱡᱟᱹᱛ ᱨᱮ
ᱦᱳᱭ ᱦᱳᱭ
ᱛᱟᱦᱚᱞᱮ ᱡᱟᱹᱛᱤ ᱠᱚ ᱟᱵᱚᱣᱟᱜ ᱡᱩᱫᱤ ᱡᱟᱹᱛᱤ ᱠᱚ ᱢᱟᱱᱮ ᱵᱟᱧᱪᱟᱣ ᱟᱵᱚᱭ ᱵᱟᱧᱪᱟᱣ ᱫᱚᱦᱚ ᱞᱟᱹᱠᱛᱤ ᱢᱮᱱᱟᱜᱼᱟ ᱚᱱᱟ ᱦᱤᱥᱟᱹᱵᱽ ᱛᱮ ᱞᱟᱹᱭ ᱞᱟᱠᱪᱟᱨ ᱟᱨ ᱮᱱᱮᱡ ᱥᱮᱨᱮᱧ ᱦᱚᱸ ᱵᱟᱧᱪᱟᱣ ᱞᱟᱹᱠᱛᱤ
ᱮᱠᱫᱚᱢ ᱮᱠᱫᱚᱢ ᱱᱚᱣᱟ ᱡᱟᱹᱛᱤ ᱫᱷᱚᱨᱚᱢ ᱞᱟᱠᱪᱟᱨ ᱟᱨ ᱟᱵᱚᱣᱟᱜ ᱡᱟᱦᱟ ᱦᱟᱸᱜ ᱱᱚᱜᱼᱚᱭ ᱵᱷᱟᱥᱟ ᱱᱮᱜᱼᱮ ᱱᱤᱭᱟᱹ ᱠᱚᱜᱮ ᱡᱩᱫᱤ ᱵᱚᱱ ᱵᱟᱧᱪᱟᱣ ᱫᱟᱲᱮᱭᱟᱜ ᱠᱷᱟᱱ ᱫᱚ ᱟᱵᱚ ᱡᱟᱦᱟᱸ ᱟᱭᱰᱮᱱᱴᱤᱴᱤ ᱥᱮ ᱩᱯᱨᱩᱢ ᱫᱚ ᱵᱟᱧᱪᱟᱣ ᱛᱟᱦᱮᱱᱟ᱾
ᱦᱮᱸ ᱵᱟᱠᱷᱟᱱ ᱫᱚ ᱵᱟᱝ ᱛᱟᱦᱮᱱᱟ᱾ ᱱᱚᱜᱼᱚᱭ ᱡᱮᱢᱚᱱ ᱜᱚᱢᱠᱮ ᱟᱞᱮ ᱥᱮᱫ ᱫᱚ ᱱᱟᱜ ᱠᱷᱟᱱ ᱢᱤᱫᱴᱟᱝ ᱢᱤᱭᱡᱤᱠ ᱵᱟᱠᱷᱨᱟ ᱛᱮ ᱮ ᱛᱟᱞᱢᱟ ᱦᱚᱸ ᱵᱮᱨᱮᱫ ᱠᱟᱱᱟ ᱥᱟᱢᱫᱟ ᱠᱚᱢ ᱢᱮᱱᱫᱟ ᱚᱱᱟᱨᱮ ᱟᱞᱮ ᱠᱚᱞᱮ ᱯᱟᱲᱦᱟᱜ ᱠᱟᱱ ᱜᱮᱭᱟ ᱟᱨᱞᱮ ᱪᱚᱨᱪᱟ ᱤᱫᱤᱭᱮᱫ ᱜᱮᱭᱟ ᱩᱱᱟᱹᱜ ᱵᱟᱹᱧ ᱪᱚᱨᱪᱟᱭ ᱛᱟᱦᱮᱸᱜᱼᱟ ᱵᱟᱹᱧ ᱵᱟᱰᱟᱭ ᱛᱟᱦᱮᱸᱜᱼᱟ ᱛᱚ ᱚᱸᱰᱮᱧ ᱪᱟᱞᱟᱜ ᱛᱤᱧ ᱥᱮᱪᱮᱫ ᱵᱟᱲᱟᱜ ᱛᱮᱦᱚᱧ ᱢᱤᱫ ᱵᱟᱨ ᱫᱚᱧ ᱥᱮᱬᱟ ᱟᱠᱟᱫᱟ᱾ᱢᱟᱱᱮ ᱥᱮᱨᱮᱧ ᱜᱮ ᱵᱟᱹᱧ ᱵᱟᱲᱟᱭᱮᱫ ᱛᱟᱦᱮᱸᱫ ᱤᱧᱫᱚ ᱚᱠᱟ ᱞᱟᱜᱽᱲᱮ ᱫᱚ ᱚᱠᱟ ᱫᱚ ᱚᱱᱟᱜᱮ ᱵᱟᱹᱧ ᱵᱟᱲᱟᱭ ᱛᱟᱦᱮᱸᱫ ᱟᱫᱚ ᱤᱧᱦᱚᱧ ᱢᱚᱱᱮ ᱠᱮᱫᱟ ᱡᱟᱦᱟᱱᱟᱜ ᱦᱩᱭᱩᱜ ᱵᱟᱝ ᱦᱩᱭᱩᱜ ᱛᱚ ᱤᱧ ᱢᱤᱫᱴᱟᱝᱧ ᱥᱮᱬᱟ ᱡᱚᱱᱟᱜ-ᱟ ᱱᱚᱣᱟ ᱜᱮ ᱢᱟᱨᱟᱝ ᱟ
ᱦᱳᱭ ᱟᱨ ᱱᱚᱣᱟ ᱢᱚᱱᱮ ᱤᱪᱪᱷᱟᱹ ᱜᱮ ᱢᱟᱨᱟᱝ ᱠᱟᱛᱷᱟ ᱫᱚ ᱢᱚᱱᱮᱨᱮ ᱤᱪᱪᱷᱟᱹ ᱛᱟᱦᱮᱸ ᱞᱮᱱ ᱠᱷᱟᱱ ᱜᱮ ᱪᱮᱫ ᱜᱟᱱᱚᱜᱼᱟ ᱵᱟᱝ ᱵᱟᱲᱟᱭ ᱪᱮᱫ ᱦᱚᱸ ᱵᱟᱝ ᱵᱟᱲᱟᱭᱟ ᱚᱱᱟ ᱵᱤᱥᱚᱭ ᱛᱮ ᱱᱤᱝᱠᱟᱹᱱ ᱢᱚᱱᱮ ᱠᱟᱛᱮ ᱨᱮᱦᱚᱸ ᱚᱸᱰᱮ ᱚᱱᱟ ᱥᱩᱨ ᱥᱮᱴᱮᱨ ᱞᱮᱱᱠᱷᱟᱱ ᱥᱮ ᱚᱱᱟ ᱵᱟᱲᱟᱭ ᱨᱮᱱᱟᱜ ᱟᱨ ᱡᱟᱦᱟᱸ ᱥᱚ ᱤᱪᱪᱷᱟ ᱛᱟᱦᱮᱸ ᱞᱮᱱᱠᱷᱟᱱ ᱜᱮ ᱚᱱᱟ ᱫᱚ ᱱᱤᱦᱟᱹᱛᱤ ᱵᱟᱲᱟᱭᱚᱜᱼᱟ
ᱦᱚᱸᱜᱼᱚᱭ ᱡᱮᱢᱚᱱ ᱜᱚᱝᱠᱮ ᱨᱩᱥᱤᱠᱟ ᱜᱩᱨᱩ ᱠᱟᱞᱤᱨᱟᱢ ᱫᱟ ᱠᱟᱞᱤᱨᱟᱢ ᱢᱟᱱᱰᱤ ᱚᱱᱟ ᱨᱮᱱᱟᱜ ᱵᱩᱞ ᱠᱚ ᱥᱟᱰᱮ ᱠᱚ ᱪᱮᱫᱠᱟ ᱵᱷᱟᱵᱽ ᱛᱮ ᱢᱟᱱᱮ ᱯᱟᱲᱦᱟᱣ ᱛᱟᱞᱟᱛᱮ ᱥᱮᱬᱟ ᱜᱟᱱᱚᱜᱼᱟ ᱚᱱᱟ ᱠᱚ ᱚᱱᱟ ᱠᱚ ᱥᱟᱵ ᱨᱟᱠᱟᱵ ᱟᱠᱟᱫᱟ ᱠᱚᱢ ᱢᱟᱱᱮ ᱡᱟᱦᱟᱸᱭ ᱫᱚ ᱟᱵᱚ ᱫᱚ ᱧᱮᱞ ᱠᱟᱛᱮᱫ ᱫᱚ ᱦᱚᱲᱛᱮ ᱵᱟᱢ ᱥᱮᱬᱟ ᱫᱟᱲᱮᱭᱟᱜᱼᱟ ᱠᱤᱱᱛᱩ ᱚᱱᱟ ᱡᱟᱦᱟᱸ ᱥᱤᱥᱴᱮᱢ ᱟᱹᱨᱤ ᱡᱟᱦᱟᱸ ᱢᱮᱱᱟᱜᱼᱟ ᱯᱟᱱᱛᱷᱟ ᱡᱟᱦᱟᱸ ᱢᱮᱱᱟᱜᱼᱟ ᱟᱢᱫᱤ ᱚᱱᱟᱢ ᱢᱟᱱᱮᱢ ᱨᱟᱪᱟᱣᱟ ᱛᱮ ᱥᱮᱬᱟᱭ ᱜᱮᱭᱟ ᱛᱩᱢᱫᱟᱜ ᱨᱩ ᱥᱮᱬᱟᱭ ᱜᱤᱭᱟᱹᱧ ᱤᱧ ᱛᱚ ᱟᱹᱛᱩ ᱚᱲᱟᱜ ᱨᱮ ᱛᱚ ᱦᱚᱲᱢᱚ ᱫᱚᱢᱮ ᱠᱚ ᱨᱩᱥᱤᱠᱟ ᱜᱮᱭᱟ ᱫᱚᱢᱮ ᱯᱚᱨᱚᱵᱽ ᱮᱱᱮᱡ ᱠᱚ ᱪᱟᱞᱟᱜᱼᱟ
ᱦᱮᱸ ᱦᱮᱸ
ᱤᱧ ᱢᱟᱛᱚ ᱨᱩᱣ ᱜᱮ ᱵᱟᱹᱧ ᱵᱟᱲᱟᱭ ᱛᱟᱦᱮᱸᱫᱼᱟ
ᱦᱩᱸ ᱦᱩᱸ
ᱛᱟᱦᱚᱞᱮ ᱚᱱᱟ ᱯᱟᱱᱛᱷᱟ ᱥᱟᱵᱛ ᱠᱛᱮᱜᱮ ᱠᱟᱹᱴᱤᱡ ᱨᱩᱜᱽ ᱦᱚᱸᱧ ᱥᱮᱬᱟ ᱠᱟᱫᱟ ᱟᱨ ᱮᱱᱮᱡ ᱠᱚᱦᱚᱸ ᱢᱟᱱᱮ ᱮᱱᱮᱡ ᱠᱚᱦᱚᱸ ᱫᱚᱱ ᱠᱚᱦᱚᱧ ᱜᱟᱱ ᱜᱮᱭᱟ ᱵᱟᱠᱷᱟᱱ ᱤᱧ ᱫᱚ ᱚᱱᱟ ᱠᱚ ᱵᱟᱹᱧ ᱜᱟᱱ ᱛᱟᱦᱮᱸᱫᱼᱟ ᱛ ᱚᱱᱟ ᱯᱟᱱᱛᱷᱟ ᱛᱮ ᱥᱮᱬᱟ ᱫᱚ ᱞᱟᱹᱠᱛᱤ ᱜᱮ ᱢᱮᱱᱟᱜᱼᱟ
ᱮᱠᱫᱚᱢ ᱮᱠᱫᱚᱢ
ᱟᱫᱚ ᱟᱯᱮ ᱥᱮᱫ ᱫᱚ ᱚᱱᱠᱟᱱᱟᱜ ᱞᱟᱜᱽᱲᱮ ᱮᱱᱮᱡ ᱠᱚ ᱛᱤᱱ ᱡᱳᱨ ᱦᱩᱭᱩᱜ ᱠᱟᱱ ᱜᱮᱭᱟ ᱥᱮ ᱟᱨ ᱫᱟᱸᱥᱟᱭ ᱮᱱᱮᱡ ᱦᱩᱭᱩᱜ ᱜᱮᱭᱟ ᱚᱱᱛᱮ ᱟᱯᱮᱥᱮᱫ
ᱟᱨ ᱫᱟᱸᱥᱟᱭ ᱮᱱᱮᱡ ᱫᱚ ᱱᱤᱛᱚᱜ ᱫᱚ ᱵᱟᱝ ᱧᱮᱞᱚᱜ ᱠᱟᱱᱟ ᱞᱟᱜᱽᱲᱮ ᱮᱱᱮᱡ ᱫᱚ ᱦᱩᱭᱩᱜ ᱜᱮᱭᱟ ᱱᱚᱜᱼᱚᱭ ᱵᱟᱦᱟ ᱥᱚᱦᱨᱟᱭ ᱚᱱᱟ ᱠᱚᱨᱮ ᱡᱚᱛᱚ ᱯᱚᱨᱚᱵᱽ ᱨᱮᱜᱮ ᱞᱟᱸᱜᱽᱲᱮ ᱮᱱᱮᱡ ᱫᱚ ᱦᱩᱭᱩᱜ ᱠᱟᱱᱟ ᱟᱫᱚ ᱱᱚᱣᱟ ᱫᱟᱸᱥᱟᱭ ᱫᱚ ᱚᱱᱠᱟ ᱫᱚ ᱵᱟᱝ ᱧᱮᱞᱚᱜ ᱠᱟᱱᱟ ᱱᱚᱣᱟ ᱥᱩᱨ ᱟ ᱟᱹᱛᱩ ᱠᱚᱨᱮ ᱦᱚᱸ
ᱫᱟᱸᱥᱟᱭ ᱯᱚᱨᱚᱵᱽ ᱫᱚ ᱧᱮᱞ ᱞᱮᱠᱷᱟᱱ ᱚᱱᱟ ᱨᱮᱱᱟᱜ ᱠᱟᱹᱦᱱᱤ ᱜᱚᱢᱠᱮ ᱮᱢᱚᱱ ᱢᱟ ᱢᱤᱫᱴᱟᱝ ᱡᱚᱯᱲᱟᱣ ᱢᱮᱱᱟᱜᱼᱟ ᱟᱵᱚᱣᱟᱜ ᱡᱟᱹᱛᱤ ᱨᱮ ᱥᱮ ᱟᱹᱰᱤ ᱞᱟᱯᱷᱟᱝ ᱜᱮᱭᱟ ᱚᱱᱟ ᱡᱚᱯᱲᱟᱣ ᱫᱚ ᱟᱨ ᱟᱹᱰᱤ ᱡᱟᱭᱜᱟ ᱨᱮ ᱛᱮᱦᱮᱧ ᱪᱮᱫᱟᱜ ᱫᱚ ᱫᱷᱟᱮ ᱠᱚ ᱮᱱᱮᱡ ᱠᱟᱱᱟ ᱢᱟᱱᱮ ᱥᱮᱨᱮᱧ ᱠᱚ ᱟᱫ ᱟᱠᱟᱱᱟ ᱥᱮ ᱥᱮᱨᱮᱧ ᱠᱚ ᱵᱟᱝᱠᱚ ᱜᱟᱱᱟ ᱮᱱᱮᱡ ᱠᱚᱫᱚ ᱠᱚ ᱜᱟᱱ ᱜᱮᱭᱟ ᱦᱟᱜ